ᱦᱮᱸ ᱜᱚᱢᱠᱮ ᱡᱚᱦᱟᱨ ᱜᱮ᱾
ᱦᱮᱸ ᱜᱚᱝᱠᱮ ᱡᱚᱦᱟᱨ ᱜᱮ ᱡᱚᱦᱟᱨ ᱜᱮ ᱾
ᱟᱪᱪᱷᱟ ᱜᱚᱝᱠᱮ ᱛᱚᱵᱮ ᱾ ᱮ ᱠᱟᱛᱷᱟ ᱫᱚ ᱱᱚᱜᱼᱚᱭ ᱡᱟᱦᱟᱸ ᱫᱚ ᱡᱟᱢᱲᱩ ᱥᱮᱸᱫᱽᱨᱟ ᱦᱳᱭᱥᱮ? ᱡᱟᱢᱲᱩ ᱥᱮᱸᱫᱽᱨᱟ ᱠᱚᱨᱮᱱᱟᱜ ᱠᱟᱛᱷᱟ ᱫᱚ ᱛᱟᱦᱮᱸ ᱠᱟᱱᱟ ᱾
ᱦᱳᱭ ᱦᱳᱭ ᱾
ᱟᱫᱚ ᱜᱚᱝᱠᱮ ᱦᱚᱸᱜᱼᱚᱭ ᱡᱳ ᱥᱮᱸᱫᱽᱨᱟ ᱠᱚᱯᱮ ᱞᱟᱹᱭ ᱦᱮᱸ ᱥᱮ ᱾ ᱟᱫᱚ ᱜᱚᱝᱠᱮ ᱡᱟᱸᱢᱲᱩ ᱢᱟ ᱵᱚᱱ ᱡᱚᱢ ᱠᱟᱜ ᱜᱮᱭᱟ ᱟᱫᱚ ᱟᱵᱮᱱ ᱫᱚ ᱦᱚᱸᱜᱼᱚᱭ ᱡᱟᱸᱢᱲᱩ ᱠᱚ ᱵᱮᱱ ᱜᱮᱫ ᱠᱟᱜ ᱠᱚᱣᱟ ᱥᱮ ᱵᱟᱝ ᱟᱨ ᱵᱮᱱ ᱠᱷᱟᱞ ᱠᱟᱜ ᱠᱚᱣᱟ ᱥᱮ ᱵᱟᱝ?
ᱵᱟᱝ ᱜᱚᱝᱠᱮ ᱡᱟᱢᱲᱩ ᱠᱚᱫᱚ ᱦᱟᱸᱜ ᱟᱨᱠᱤ ᱠᱷᱟᱞ ᱫᱚ ᱵᱟᱞᱤᱧ ᱠᱷᱟᱞ ᱠᱟᱜ ᱠᱚᱣᱟ ᱦᱟᱸᱜ ᱥᱟᱢᱟᱜ ᱦᱚᱸ ᱵᱟᱹᱞᱤᱧ ᱥᱟᱢᱟᱜ ᱠᱟᱜ ᱠᱚᱣᱟ ᱾ ᱟᱫᱚ ᱵᱟᱹᱞᱤᱧ ᱵᱟᱲᱟᱭᱟ ᱫᱚ ᱟᱹᱞᱤᱧ ᱫᱚ ᱦᱟᱸᱜ ᱾ ᱠᱤ ᱵᱟᱝ ᱵᱟᱲᱟᱭ ᱠᱟᱛᱮᱫ ᱜᱮᱞᱤᱧ ᱡᱚᱢ ᱞᱮᱫ ᱠᱚᱣᱟ ᱦᱟᱜ ᱡᱟᱢᱲᱩ ᱫᱚ ᱦᱟᱸᱜ ᱟᱨᱠᱤ ᱾ ᱟᱨ ᱠᱩᱪᱞᱟᱹ ᱠᱚᱫᱞᱤᱧ ᱠᱷᱟᱞ ᱵᱟᱲᱟ ᱟᱠᱟᱫ ᱠᱚᱜᱮᱭᱟ ᱾
ᱦᱮᱸ᱾ ᱜᱚᱝᱠᱮ ᱛᱟᱦᱮᱱ ᱜᱮᱭᱟ ᱟᱞᱤᱧ ᱦᱚᱸ ᱜᱚᱝᱠᱮ ᱯᱟᱹᱤᱞ ᱫᱚ ᱯᱩᱭᱞᱩ ᱯᱩᱭᱞᱩ ᱠᱩᱪᱞᱟᱹ ᱧᱮᱞ ᱛᱮᱫᱚᱞᱤᱧ ᱵᱚᱛᱚᱨᱚᱜ ᱠᱟᱱ ᱛᱟᱦᱮᱱᱟ ᱵᱟᱹᱞᱤᱧ ᱵᱩᱡᱷᱟᱹᱣ ᱫᱟᱲᱮᱭᱟᱜ ᱠᱟᱱ ᱛᱟᱦᱮᱱᱟ ᱡᱮ ᱠᱩᱪᱞᱟᱹ ᱦᱟᱹᱠᱩ ᱾ ᱮ ᱱᱚᱜᱚᱝᱠᱟ ᱦᱟᱸᱠᱩ ᱧᱮᱞ ᱫᱟᱲᱮᱭᱟᱜᱼᱟ ᱢᱮᱱᱛᱮ ᱟᱠᱚ ᱠᱩᱪᱞᱟ ᱦᱟᱸᱠᱩ ᱣᱟᱜ ᱾ ᱡᱟᱦᱟᱸ ᱫᱚ ᱢᱮᱱ ᱫᱚ ᱟᱹᱰᱤ ᱡᱟᱹᱥᱛᱤ ᱜᱮ ᱛᱟᱦᱮᱱᱟ ᱾ ᱱᱚᱝᱠᱟ ᱦᱟᱲᱟᱢᱼ ᱵᱩᱰᱦᱤ ᱦᱚᱲ ᱦᱚᱸᱠᱚ ᱡᱚᱢ ᱞᱟᱹᱠᱛᱤ ᱠᱟᱱᱟ ᱥᱮ ᱡᱟᱦᱟᱸᱭ ᱾ ᱢᱟᱭᱟᱝ ᱵᱟᱱᱩᱜ ᱟᱠᱟᱫ ᱠᱚ ᱚᱱᱠᱟᱱ ᱦᱚᱲ ᱦᱚᱸ ᱡᱚᱢ ᱞᱟᱹᱠᱛᱤ ᱠᱟᱱ ᱛᱟᱠᱚᱣᱟ ᱾
ᱦᱳᱭ ᱦᱳᱭ ᱦᱳᱭ ᱟᱫᱟ ᱠᱩᱪᱞᱟᱹ ᱡᱚᱢ ᱫᱚ ᱟᱹᱰᱤᱴᱟᱜ ᱜᱮ ᱱᱟᱯᱟᱭ ᱠᱚ ᱞᱟᱹᱭᱟ ᱛᱚ ᱦᱟᱸᱜ ᱾
ᱦᱳᱭ ᱜᱚᱝᱠᱮ ᱛᱚᱵᱮ ᱜᱚᱝᱠᱮ ᱮ ᱟᱵᱮᱱ ᱫᱚ ᱢᱟᱱᱮ ᱦᱟᱹᱠᱩ ᱥᱮᱸᱫᱽᱨᱟ ᱠᱚᱫᱚ ᱨᱟᱹᱥᱠᱟᱹᱜ ᱜᱮᱭᱟ ᱥᱮ ᱵᱟᱝ?
ᱦᱮᱸ ᱜᱚᱝᱠᱮ ᱦᱟᱹᱠᱩ ᱥᱮᱸᱫᱽᱨᱟ ᱠᱚᱫᱚᱞᱤᱧ ᱪᱟᱞᱟᱜ ᱜᱮᱭᱟ ᱟᱹᱰᱤ ᱡᱟᱹᱥᱛᱤ ᱜᱮ ᱦᱟᱸᱜ ᱟᱨᱠᱤ ᱱᱚᱜᱼᱚᱭ ᱾ ᱫᱟᱜ ᱠᱚᱭ ᱡᱟᱹᱲᱤ ᱮᱫᱟ ᱛᱚ ᱟᱫᱚ ᱾ ᱠᱮᱞᱟᱱ ᱫᱟᱜ ᱠᱚ ᱞᱤᱸᱜᱤ ᱦᱤᱡᱩᱜ ᱠᱟᱱᱟ ᱜᱟᱰᱟᱼᱢᱩᱰᱩ ᱠᱷᱚᱱ ᱯᱮᱨᱮᱡ ᱟᱠᱟᱱ ᱛᱟᱞᱮᱭᱟ ᱯᱮᱨᱮᱡ ᱫᱚ ᱦᱟᱸᱜ ᱾ ᱟᱫᱚ ᱱᱚᱜᱼᱚ ᱱᱚᱝᱠᱟ ᱵᱟᱸᱫᱷ ᱠᱚᱨᱮ ᱫᱟᱜ ᱵᱚᱞᱚᱱ ᱛᱚ ᱟᱫᱚ ᱚᱱᱟ ᱠᱚᱨᱮ ᱜᱮ ᱦᱟᱹ ᱩᱱᱤ ᱥᱟᱵ ᱵᱟᱲᱟᱭᱮᱜ ᱠᱚᱣᱟ ᱥᱟᱵ ᱫᱚ ᱦᱟᱸᱜ ᱟᱫᱚ ᱟᱯᱮ ᱚᱱᱛᱮ ᱜᱮ ᱦᱟᱹᱠᱩ ᱠᱚᱯᱮ ᱥᱟᱵ ᱵᱟᱲᱟ ᱠᱚᱜᱮᱭᱟ ᱥᱮ ᱵᱟᱝ ᱜᱚᱝᱠᱮ? ᱦᱮᱞᱳ ᱾
ᱪᱮᱫᱟᱜ ᱥᱮ ᱱᱤᱛᱚᱜ ᱱᱚᱜᱼᱚᱭ ᱮ ᱾ ᱫᱟᱜ ᱡᱟᱹᱲᱤ ᱠᱚ ᱵᱷᱟᱹᱞᱤ ᱜᱮ ᱦᱩᱭᱩᱜ ᱠᱟᱱ ᱟᱨ ᱚᱱᱟ ᱫᱟᱜ ᱡᱟᱹᱲᱤ ᱠᱚ ᱦᱩᱭᱩᱜ ᱠᱟᱱ ᱠᱷᱟᱹᱛᱤᱨ ᱛᱮ ᱟᱞᱮ ᱢᱟ ᱾ ᱵᱟᱝ ᱠᱚ ᱨᱮ ᱠᱷᱚᱱ ᱠᱚ ᱨᱟᱠᱟᱵ ᱦᱤᱡᱩᱜ ᱠᱟᱱᱟ ᱥᱮ ᱚᱱᱠᱟ ᱜᱟᱰᱟ ᱠᱷᱚᱱ ᱾ ᱠᱚ ᱨᱟᱠᱟᱵ ᱦᱤᱡᱩᱜ ᱠᱟᱱᱟ ᱦᱟᱹᱠᱩ ᱠᱚ ᱩᱱᱠᱩ ᱦᱟᱹᱠᱩ ᱾ ᱥᱮ ᱱᱚᱝᱠᱟ ᱞᱟᱹᱴᱩ ᱞᱟᱹᱴᱩ
ᱦᱮᱸ ᱜᱚᱝᱠᱮ ᱚᱰᱟᱣ ᱫᱚ ᱚᱰᱟᱣ ᱦᱩᱭᱩᱜ ᱜᱮᱭᱟ ᱟᱨᱠᱤ ᱱᱤᱛᱚᱜ ᱦᱚᱸ ᱟᱨᱠᱤ ᱥᱮᱨᱚᱠᱚᱢ ᱫᱚ ᱵᱟᱭ ᱫᱟᱜ ᱠᱟᱫᱟ ᱾ ᱵᱟᱸᱫᱷ ᱠᱚᱨᱮᱱ ᱜᱮ ᱦᱟᱹᱠᱩ ᱠᱚ ᱨᱟᱠᱟᱵ ᱠᱟᱱᱟ ᱛᱚ, ᱟᱫᱚ ᱩᱱᱠᱩ ᱜᱮᱼᱼ ᱟᱜᱼᱥᱟᱨ ᱠᱚᱵᱤᱧ ᱧᱮᱞ ᱟᱠᱟᱫᱟ ᱛᱚ ᱦᱟᱸ ᱟᱜᱥᱟᱨ ᱵᱮᱱ ᱴᱷᱤᱠᱟᱹᱭ ᱜᱮᱭᱟ ᱛᱚ?
ᱦᱳᱭ ᱜᱚᱝᱠᱮ ᱟᱨ ᱚᱲᱟᱜ ᱠᱚᱨᱮ ᱦᱚᱸ ᱢᱮᱱᱟᱜ ᱠᱟᱜ ᱜᱮᱭᱟ ᱵᱷᱟᱹᱞᱤ ᱜᱮ ᱾
ᱛᱚ ᱚᱱᱮ ᱟᱸᱜᱼᱥᱟᱨ ᱛᱮᱜᱮ ᱚᱱᱮ ᱦᱚᱞᱟ ᱢᱟᱫᱷᱮᱨ ᱜᱮ ᱟᱨᱠᱤ ᱾ ᱢᱚᱴᱟ ᱦᱟᱹᱠᱩ ᱠᱚ ᱥᱳᱞ ᱦᱟᱹᱠᱩ ᱠᱚ ᱩᱰᱩᱠᱚᱜ ᱠᱟᱱᱟ ᱛᱚ ᱟᱫᱚ ᱢᱤᱫᱴᱟᱝ ᱞᱤᱧ ᱴᱩᱴᱤ ᱜᱚᱡ ᱞᱮᱫᱮᱭᱟ ᱦᱟᱸᱜ ᱠᱤ ᱾ ᱢᱤᱫᱴᱟᱝ ᱫᱚ ᱥᱳᱞ ᱦᱟᱹᱠᱩ ᱞᱤᱧ ᱜᱚᱡ ᱞᱮᱫᱮᱭᱟ ᱟᱨ ᱢᱤᱫᱴᱟᱝ ᱫᱚ ᱵᱤᱨᱜᱮᱞ ᱥᱮ ᱪᱮᱞᱮ ᱠᱚ ᱞᱟᱹᱭ ᱠᱚᱶᱟ ᱾ ᱛᱩᱧ ᱞᱮᱫᱮᱭᱟ ᱦᱟᱜ ᱟᱨᱠᱤ ᱟᱫᱚ ᱾ ᱫᱟᱹᱲᱮᱜ ᱛᱟᱦᱮᱸᱜ ᱛᱚ ᱟᱫᱚ ᱠᱚᱢ ᱧᱚᱜ ᱜᱮ ᱫᱟᱜ ᱛᱟᱦᱮᱸ ᱠᱟᱱᱟ ᱟᱫᱚ ᱧᱮᱞ ᱫᱤᱥᱟᱹᱜ ᱠᱟᱱ ᱛᱟᱦᱮᱸᱜ ᱜᱮᱭᱟ ᱾ ᱟᱫᱚ ᱵᱟᱠᱤ ᱫᱚ ᱵᱩᱥᱟᱜ ᱦᱟᱹᱠᱩ ᱠᱚ ᱞᱮ ᱥᱟᱵ ᱵᱟᱲᱟᱭᱮᱜ ᱠᱚᱣᱟ ᱥᱮ ᱥᱟᱵ ᱫᱚ ᱦᱟᱜ ᱚᱱᱮ ᱚᱱᱠᱟ ᱾
ᱟᱪᱪᱷᱟ ᱟᱪᱪᱷᱟ ᱜᱚᱝᱠᱮ ᱛᱚᱵᱮ ᱟᱹᱰᱤ ᱱᱟᱯᱟᱭ ᱦᱚᱜ-ᱚᱭ ᱵᱩᱥᱟᱹᱜ ᱦᱟᱹᱠᱩ ᱯᱮ ᱥᱟᱵ ᱫᱚᱯᱮ ᱥᱟᱵ ᱥᱟᱵ ᱠᱚᱜᱮᱭᱟ ᱦᱳᱭᱥᱮ ᱾ ᱟᱫᱚ ᱜᱚᱝᱠᱮ ᱟᱞᱮ ᱥᱮᱜ ᱢᱟ ᱦᱚᱜᱼᱚᱭ ᱾ ᱦᱚᱜᱝᱠᱟ ᱡᱟᱦᱟᱸᱭ ᱫᱚ ᱯᱩᱴᱷᱤ ᱰᱟᱹᱲᱠᱟᱹ ᱦᱟᱹᱠᱩ ᱜᱮ ᱦᱚᱜᱼᱚᱭ ᱾ ᱵᱷᱟᱱ ᱠᱚᱨᱮ ᱠᱚ ᱧᱟᱢᱚᱜᱼᱟ ᱧᱟᱢᱚᱜ ᱜᱮᱭᱟ ᱠᱚ ᱡᱟᱦᱟᱸᱭ ᱫᱚ ᱵᱟᱱ ᱠᱷᱚᱽ ᱠᱚ ᱨᱟᱠᱟᱵ ᱦᱤᱡᱩᱜᱼᱟ ᱟ ᱦᱚᱜᱼᱚᱝᱠᱟ ᱩᱝᱠᱩ ᱫᱚ ᱡᱟᱸᱦᱟᱭ ᱜᱮᱞᱟᱥ ᱠᱟᱯ ᱚᱱᱛᱮ ᱢᱟ ᱢᱟᱝᱨᱤ ᱥᱮ ᱥᱳᱞ᱾ ᱦᱮᱸ ᱥᱮ ᱵᱳᱣᱟᱲ ᱠᱚ ᱥᱮ ᱦᱚᱸᱜᱼ ᱚᱝᱠᱟᱼᱼ ᱨᱩᱭ ᱠᱟᱛᱞᱟ ᱠᱚ ᱦᱳᱭ ᱥᱮ ᱩᱝᱠᱩ ᱠᱚᱫᱚ ᱵᱟᱠᱚ ᱨᱟᱠᱟᱵ ᱦᱤᱡᱩᱜᱼᱟ ᱪᱮᱫᱟᱜ ᱥᱮᱼᱼ ᱩᱝᱠᱩ ᱞᱟᱹᱜᱤᱫ ᱫᱚ ᱚᱱᱟ ᱡᱷᱟᱹᱞᱤ ᱠᱚ ᱞᱟᱜᱟᱣ ᱠᱟᱫᱟ ᱠᱷᱟᱹᱤᱨ ᱛᱮ ᱩᱝᱠᱩ ᱫᱚ ᱵᱟᱠᱚ ᱨᱟᱠᱟᱵ ᱦᱤᱡᱩᱜᱼᱟ ᱩᱱᱠᱩ ᱪᱟᱨᱟ ᱵᱚᱱᱟ ᱛᱮᱫ ᱜᱮᱠᱳ ᱚᱠᱟ ᱞᱮᱠᱟ ᱠᱟᱛᱮᱫ ᱜᱮᱠᱩᱼᱼ ᱫᱚᱱ ᱦᱤᱡᱩᱜᱼᱟ ᱨᱟᱠᱟᱵ ᱦᱤᱡᱩᱜ ᱜᱮᱭᱟ ᱠᱚ ᱧᱟᱢ ᱠᱚ ᱜᱮᱭᱟᱞᱮ ᱟᱨ ᱠᱷᱩᱵᱮᱨ ᱨᱚᱠᱚᱢ ᱦᱚᱸ ᱚᱝᱠᱟ ᱞᱟᱹᱴᱩ ᱟᱲᱟᱜ ᱦᱟᱹᱠᱩ ᱫᱚᱞᱮ ᱧᱟᱢ ᱼᱼ ᱠᱚᱣᱟ ᱟᱫᱚ ᱜᱚᱝᱠᱮ ᱦᱚᱸᱜᱼᱚᱭ ᱟᱯᱮ ᱥᱮᱫ ᱫᱚ ᱟᱨ ᱠᱚᱴᱟ ᱫᱤᱱ ᱯᱚᱨ ᱦᱚᱸᱜᱼᱚᱭᱼᱼ ᱦᱟᱹᱠᱩ ᱴᱩᱵᱩᱜ ᱥᱮ ᱦᱟᱹᱠᱩ ᱵᱟᱹᱲᱥᱤ ᱵᱚᱱ ᱪᱟᱞᱟᱜ ᱜᱮᱭᱟ ᱟᱫᱚ ᱦᱚᱸᱜᱼᱚᱝᱠᱟ ᱫᱚᱯᱮ ᱪᱟᱞᱟᱜ ᱜᱮᱭᱟ ᱥᱮ ᱵᱟᱝ ᱦᱟᱹᱠᱩ ᱵᱟᱹᱲᱥᱤ ᱠᱚᱫᱚ?
ᱦᱮᱸ ᱜᱚᱝᱠᱮ ᱚᱱᱮ ᱡᱟᱦᱟᱸ ᱠᱚ ᱞᱟᱹᱭᱟ ᱚᱱᱮ ᱯᱩᱦᱤ ᱴᱩᱦᱤ ᱵᱟᱠᱚ ᱞᱟᱜᱟᱣ ᱫᱚ ᱱᱤᱭᱟᱹ ᱵᱟᱹᱫ ᱠᱚᱨᱮ ᱠᱚ ᱮᱰᱟᱣ ᱜᱤᱲᱤ ᱠᱟᱜ ᱫᱚ ᱚᱱᱮ ᱚᱝᱠᱟ ᱱᱟᱜ ᱛᱚ᱾
ᱦᱳᱭ ᱜᱚᱝᱠᱮ ᱦᱟᱹᱠᱩ ᱴᱩᱵᱩᱜ ᱡᱟᱦᱟᱸ ᱫᱚ ᱜᱚᱝᱠᱮ ᱚᱱᱟ ᱵᱟᱬᱥᱤ ᱰᱟᱝ ᱵᱟᱬᱥᱤ ᱰᱟᱝ ᱾
ᱦᱮᱸ ᱜᱚᱝᱠᱮ ᱞᱤᱧ ᱵᱩᱡᱮᱫ ᱜᱮᱭᱟ ᱟᱫᱚ ᱚᱱᱟ ᱫᱚᱼᱼ ᱟᱰᱟᱣ ᱜᱤᱲᱤ ᱠᱟᱜᱼᱟ ᱠᱚ ᱠᱷᱟᱹᱞᱤ ᱟᱫᱚ ᱢᱤᱫ ᱜᱷᱟᱹᱲᱤ ᱢᱤᱫ ᱜᱷᱟᱹᱲᱤ ᱠᱚ ᱪᱮᱠᱟᱜᱼᱟ ᱡᱮ ᱡᱚᱢ ᱠᱮᱣᱟᱭ ᱥᱮ ᱵᱟᱝ ᱦᱟᱸᱜ ᱚᱱᱮ ᱚᱱᱠᱟ ᱱᱟᱜᱼᱼ ᱛᱚ ᱟᱫᱚᱼᱼ ᱪᱟᱞᱟᱣ ᱫᱚᱞᱮ ᱪᱟᱞᱟᱜ ᱜᱮᱭᱟ ᱚᱝᱠᱟ ᱯᱚᱧᱪᱟᱥ ᱥᱟᱴ ᱥᱳᱛᱛᱳᱨ ᱮᱠᱥᱚᱴᱤ ᱜᱟᱱ ᱦᱟᱹᱵᱤᱡ ᱞᱮ ᱤᱫᱤ ᱜᱮᱭᱟ ᱦᱟᱸᱜ ᱚᱱᱠᱟᱱᱟᱜ ᱫᱚ ᱾ ᱟᱫᱚ ᱮᱰᱟᱣ ᱮᱰᱟᱜ ᱛᱮᱜᱮ ᱠᱚ ᱡᱷᱟᱹᱞᱤ ᱤᱫᱤᱜ ᱜᱮᱭᱟ ᱟᱫᱚᱼᱼ ᱠᱚᱞᱮ ᱟᱹᱜᱩ ᱠᱚᱜᱮᱭᱟ ᱦᱟᱸᱜ ᱢᱤᱫ ᱫᱤᱱ ᱨᱮᱜᱮ ᱚᱝᱠᱟ ᱛᱤᱱ ᱪᱟᱨ ᱠᱤᱞᱳ ᱠᱟᱛᱮᱫ ᱞᱮ ᱟᱹᱜᱩ ᱠᱚᱜᱮᱭᱟ ᱦᱟᱸᱜ ᱾ ᱢᱚᱴᱟ ᱢᱚᱴᱟ ᱠᱚ ᱟᱨ ᱦᱚᱯᱚᱱ ᱠᱚᱦᱚᱸ ᱠᱚ ᱡᱷᱟᱹᱞᱤᱜ ᱜᱮᱭᱟ᱾ ᱫᱚ ᱜᱚᱝᱠᱮ ᱚᱱᱛᱮ ᱦᱚᱸ ᱯᱮ ᱮᱰᱟᱣ ᱜᱮᱭᱟ ᱥᱮ ᱵᱟᱝ ᱛᱟᱦᱞᱮ?
ᱟᱞᱮ ᱫᱚ ᱜᱚᱝᱠᱮ ᱟᱵᱮᱱ ᱡᱟᱦᱟᱸ ᱵᱮᱱ ᱞᱟᱹᱭᱮᱜᱼᱟ ᱦᱚᱸᱜᱼᱚᱭ ᱯᱟᱸᱪ ᱪᱷᱚᱴᱤ ᱯᱮ ᱤᱫᱤ ᱜᱮᱭᱟ ᱟᱞᱮ ᱫᱚᱼᱼ ᱠᱟ ᱫᱚ ᱵᱟᱝ ᱜᱚᱝᱠᱮ ᱟᱞᱮ ᱫᱚ ᱱᱚᱜᱼᱚᱭ ᱠᱷᱮᱛ ᱠᱚᱨᱮ ᱥᱮ ᱵᱟᱹᱭᱦᱟᱹᱲᱼᱼ ᱠᱚᱨᱮ ᱦᱚᱸᱜ ᱼᱚᱭ ᱪᱚᱲᱜᱚᱡ ᱠᱚ ᱠᱚ ᱛᱟᱦᱮᱱ ᱜᱮᱭᱟ ᱦᱳᱭᱥᱮ ᱩᱱᱠᱩ ᱵᱟᱹᱲᱥᱤ ᱞᱮ ᱪᱟᱞᱟᱜᱼᱟ ᱩᱱᱠᱩ ᱡᱟᱦᱟᱸᱭᱼᱼ ᱞᱮᱸᱰᱮᱡ ᱛᱮ ᱟᱞᱮ ᱫᱚ ᱞᱮᱸᱰᱮᱡ ᱛᱮᱞᱮ ᱵᱟᱹᱲᱥᱤ ᱠᱚ ᱛᱟᱦᱮᱱ ᱜᱮᱭᱟ ᱾ ᱟᱨ ᱡᱩᱫᱤ ᱦᱚᱸᱜᱼᱚᱭ ᱟᱵᱮᱱ ᱵᱮᱱ ᱞᱟᱹᱭᱮᱫᱽ ᱡᱟᱦᱟᱸ ᱫᱚ ᱦᱚᱸᱜᱼᱚᱭ ᱪᱟᱨ ᱠᱤᱞᱳ ᱯᱟᱸᱪ ᱠᱤᱞᱳ ᱦᱟᱹᱠᱩ ᱠᱚ ᱧᱟᱢᱚᱜᱼᱼ ᱛᱚ ᱟᱞᱮ ᱫᱚ ᱦᱚᱸᱜᱼᱚ ᱱᱝᱠᱟᱱᱟᱜ ᱡᱟᱦᱟᱸ ᱫᱚ ᱮ ᱱᱟᱹᱭ ᱛᱚᱞ ᱛᱟᱦᱮᱱᱟ ᱥᱮ ᱦᱚᱸᱜ ᱚᱝᱠᱟ ᱜᱟᱰᱟᱼᱼ ᱛᱚᱞ ᱛᱟᱦᱮᱱᱟ ᱚᱱᱟ ᱛᱚᱞ ᱠᱚᱨᱮ ᱜᱮᱞᱮ ᱪᱟᱞᱟᱜᱼᱟ ᱦᱚᱜᱼᱱᱟ ᱡᱟᱦᱟᱸ ᱫᱚ ᱯᱩᱞᱴᱤ ᱞᱟᱡᱽ ᱛᱮᱫᱽ ᱠᱚ ᱥᱮ ᱟᱴᱟ ᱠᱚᱼᱼ ᱚᱝᱠᱟ ᱢᱟᱱᱮᱼᱼ ᱡᱟᱦᱟᱸ ᱫᱚ ᱦᱟᱹᱠᱩ ᱞᱟᱹᱜᱤᱫ ᱪᱟᱴ ᱠᱚ ᱛᱩᱫᱽ ᱛᱟᱦᱮᱱᱟ ᱦᱳᱭᱥᱮ ᱚᱱᱟ ᱠᱚᱞᱮ ᱤᱫᱤᱭ ᱛᱟᱦᱮᱱ ᱜᱮᱭᱟ ᱟᱨᱼᱼ ᱚᱱᱟ ᱵᱟᱠᱷᱲᱟ ᱚᱱᱛᱮ ᱞᱮ ᱜᱤᱲᱤ ᱛᱟᱦᱮᱱᱟ ᱾ ᱴᱩᱯᱤ ᱞᱮᱠᱟᱞᱮ ᱜᱤᱲᱤᱭ ᱛᱟᱦᱮᱱᱟ ᱟᱨ ᱚᱱᱟ ᱜᱮᱠᱚ ᱡᱚᱢᱟ ᱟᱨ ᱠᱚ ᱨᱟᱠᱟᱵᱼᱟ ᱾ ᱟᱨ ᱡᱟᱦᱟᱸ ᱫᱚ ᱦᱚᱜᱼᱚᱭ ᱥᱩᱨ ᱥᱩᱯᱩᱨ ᱨᱮᱫᱚ ᱵᱟᱹᱭᱦᱟᱹᱲ ᱠᱚᱨᱮ ᱥᱮ ᱵᱟᱸᱱ ᱠᱚᱨᱮ ᱥᱩᱨ ᱥᱩᱨ ᱠᱚᱨᱮ ᱚᱱᱟ ᱫᱚᱼᱼ ᱦᱚᱸᱜᱼᱚᱭ ᱞᱮᱸᱰᱮᱡ ᱠᱚᱛᱮ ᱜᱮᱞᱮ ᱵᱟᱲᱥᱤ ᱠᱚᱣᱟ ᱾
ᱟᱫᱚ ᱦᱮᱸ ᱜᱚᱝᱠᱮ ᱟᱵᱤᱱ ᱫᱚ ᱦᱚᱭᱛᱚ ᱵᱟᱹᱵᱤᱱ ᱵᱩᱡᱷᱟᱹᱣ ᱛᱤᱭᱳᱜ ᱞᱮᱫᱟ ᱟᱞᱤᱧ ᱦᱚᱸ ᱚᱱᱟ ᱜᱮᱞᱤᱧ ᱞᱟᱹᱭᱮᱫ ᱛᱟᱦᱮᱸ ᱟᱨᱠᱤᱼᱼ ᱚᱱᱟ ᱵᱟᱹᱫᱽ ᱠᱚᱨᱮ ᱡᱟᱦᱟᱸ ᱩᱱᱠᱩ ᱫᱚ ᱞᱮᱸᱰᱮᱫ ᱛᱮᱜᱮ ᱦᱟᱸᱜ ᱟᱫᱚ ᱟᱹᱰᱤ ᱜᱟᱱ ᱞᱮ ᱤᱫᱤ ᱠᱟᱜ ᱜᱮᱭᱟ ᱟᱞᱮ ᱫᱚ ᱵᱟᱲᱥᱤ ᱚᱱᱮᱼᱼᱼ ᱢᱤᱫᱥᱚ ᱴᱤ ᱜᱟᱱ ᱞᱮ ᱤᱫᱤ ᱠᱟᱜ ᱜᱮᱭᱟ ᱦᱟᱸᱜ ᱢᱤᱫ ᱫᱤᱱ ᱨᱮ ᱾ ᱟᱫᱚ ᱥᱳᱞ ᱦᱟᱹᱠᱩ ᱠᱚᱦᱚᱸ ᱠᱚ ᱛᱚ ᱵᱟᱹᱫᱽ ᱠᱚᱨᱮ ᱠᱚ ᱫᱟᱹᱲ ᱦᱤᱡᱩᱜ ᱜᱮᱭᱟ ᱛᱚ ᱟᱫᱚ ᱩᱱ ᱠᱩ ᱦᱚᱸᱠᱚ ᱡᱷᱟᱹᱞᱤᱜ ᱜᱮᱭᱟ ᱟᱨ ᱜᱟᱹᱲᱟᱹᱭ ᱞᱮᱧᱡᱨᱟ ᱠᱚ ᱢᱮᱱᱟᱜ ᱠᱟᱫ ᱠᱚᱣᱟ ᱢᱟᱹᱜᱽᱨᱤ ᱠᱚ ᱾ ᱩᱱᱠᱩ ᱠᱚ ᱡᱟᱹᱥᱛᱤ ᱠᱚ ᱡᱚᱢ ᱠᱮᱭᱟ ᱦᱟᱸᱜ ᱾
ᱵᱩᱡᱷᱟᱹᱣ ᱠᱮᱫᱟᱞᱤᱧ ᱜᱚᱝᱠᱮ ᱱᱤᱛᱚᱜ ᱫᱚ ᱦᱮᱸ ᱟᱫᱚ ᱜᱚᱝᱠᱮ ᱦᱚᱸᱜᱼᱚᱭ ᱡᱟᱦᱟᱸ ᱫᱚ ᱩᱱᱠᱩ ᱦᱟᱹᱠᱩ ᱠᱚᱫᱚ ᱯᱮᱼᱼ ᱮᱸ ᱦᱚᱸᱜᱼ ᱚᱝᱠᱟ ᱟᱢᱫᱟ ᱢᱤᱫ ᱫᱤᱱ ᱨᱮᱢᱟ ᱟᱢᱫᱟ ᱠᱟᱛᱮᱜ ᱜᱮ ᱠᱚ ᱧᱟᱢᱚᱜ ᱾ ᱟᱫᱚ ᱦᱚᱸᱜ ᱚᱝᱠᱟ ᱡᱮᱣᱮᱫ ᱠᱟᱛᱮᱫ ᱯᱮ ᱟᱹᱜᱩ ᱠᱚ ᱛᱟᱦᱮᱱᱟ ᱟᱨ ᱟᱠᱦᱚᱨᱤᱧ ᱠᱚ ᱛᱟᱦᱮᱱ ᱜᱮᱭᱟ ᱯᱮ ᱥᱮ ᱚᱲᱟᱜᱼᱼ ᱚᱲᱟᱜ ᱨᱮ ᱡᱚᱢ ᱞᱟᱹᱜᱤᱫ ᱦᱚᱸᱜ ᱚᱭ ᱴᱩᱠᱩᱡ ᱠᱚᱨᱮ ᱡᱟᱦᱟᱸ ᱫᱚ ᱴᱩᱠᱩᱡ ᱠᱚᱨᱮ ᱪᱮᱞᱟᱝ ᱠᱚᱨᱮ ᱵᱟᱹᱦᱟᱹᱱᱤ ᱠᱚᱨᱮ ᱯᱮ ᱫᱚᱦ ᱠᱟᱠ ᱛᱟᱦᱮᱱᱟ ᱾
ᱟᱫᱚ ᱜᱚᱝᱠᱮ ᱩᱱᱠᱩ ᱤᱭᱟᱹ ᱵᱟᱲᱥᱤ ᱠᱟᱴᱟ ᱨᱮᱱ ᱦᱟᱹᱠᱩ ᱢᱟᱛᱚ ᱦᱟᱸᱜ ᱛᱚ ᱡᱷᱚᱼᱼ ᱛᱚ ᱢᱟᱛᱚ ᱵᱟᱠᱚ ᱡᱤᱣᱮᱫᱚᱜ ᱜᱮᱭᱟ ᱥᱮ ᱟᱫᱚ, ᱵᱮᱥᱤᱨ ᱵᱷᱟᱜᱽ ᱜᱮ ᱟᱠᱷᱨᱤᱧ ᱠᱚᱜᱮ ᱦᱩᱭᱩᱜ ᱜᱮᱭᱟ ᱟᱨ ᱤᱭᱟᱹ ᱡᱚᱢ ᱵᱟᱲᱟ ᱠᱚᱜᱮᱭᱟᱞᱮ ᱦᱟᱸᱜ ᱜᱟᱛᱮ ᱜᱤᱫᱽᱨᱟᱹ ᱠᱚᱼᱼ ᱠᱚ ᱛᱟᱦᱮᱱ ᱜᱮᱭᱟ ᱛᱚ ᱟᱫᱚ ᱦᱟᱹᱴᱤᱧ ᱵᱟᱲᱟ ᱠᱚᱣᱟᱞᱮ ᱚᱲᱟᱜ ᱠᱚᱨᱮ ᱠᱚ ᱩᱛᱩ ᱵᱟᱲᱟ ᱠᱚᱜᱮᱭᱟᱜ ᱦᱟᱸᱜ ᱚᱱᱮ ᱚᱱᱠᱟ
ᱟᱪᱪᱷᱟ ᱜᱚᱝᱠᱮ ᱢᱟᱱᱮ ᱟᱵᱮᱱ ᱦᱚᱸ ᱜᱚᱝᱠᱮ ᱦᱟᱹᱠᱩ ᱥᱮᱸᱫᱽᱨᱟ ᱫᱚᱵᱮᱱ ᱨᱟᱹᱥᱠᱟᱹᱜ ᱜᱮᱭᱟ ᱦᱮᱸ ᱥᱮ ᱾
ᱦᱮᱸ ᱜᱚᱝᱠᱮ ᱥᱮᱸᱫᱽᱨᱟ ᱫᱚ ᱦᱟᱸᱜ ᱥᱮᱸᱫᱽᱨᱟ ᱫᱚ ᱢᱟᱭᱟᱝ ᱨᱮᱜᱮ ᱛᱚ ᱢᱮᱱᱟᱜ ᱛᱟᱵᱚᱱᱟ ᱟᱵᱚ ᱥᱟᱱᱼᱼᱼ ᱛᱚᱲ ᱦᱚᱯᱚᱱᱟᱜ ᱢᱟ ᱫᱚ ᱥᱮᱸᱫᱽᱨᱟ ᱠᱚᱫᱚ ᱟᱰᱤᱡᱳᱨ ᱜᱮᱞᱤᱧ ᱨᱟᱹᱥᱠᱟᱹᱜ ᱜᱮᱭᱟ ᱦᱟᱸᱜ ᱟᱹᱞᱤᱧ ᱫᱚ ᱾
ᱟᱪᱪᱷᱟ ᱛᱚᱵᱮ ᱜᱚᱝᱠᱮ ᱟᱵᱮᱱ ᱫᱚ ᱦᱚᱸᱜᱼᱚᱭ ᱥᱩᱠᱨᱤ ᱥᱮᱸᱫᱽᱨᱟ ᱠᱚᱫᱚᱵᱮᱱ ᱪᱟᱞᱟᱣ ᱜᱮ ᱠᱟᱱ ᱜᱮᱭᱟ ᱥᱮ ᱵᱟᱝ, ᱵᱤᱨ ᱥᱩᱠᱨᱤ ᱠᱚ ᱟᱯᱮ ᱥᱮᱱ ᱫᱚ ᱢᱮᱱᱟᱜ ᱠᱚ ᱜᱮᱭᱟ ᱥᱮ ᱵᱟᱝ ᱵᱤᱨ ᱥᱩᱠᱨᱤ ᱠᱚ ᱾
ᱦᱮᱸ ᱜᱚᱝᱠᱮ ᱵᱤᱨ ᱥᱩᱠᱨᱤ ᱠᱚᱦᱚᱸ ᱟᱹᱰᱤ ᱡᱟᱹᱥᱛᱤ ᱜᱮ ᱢᱮᱱᱟᱜ ᱠᱚᱣᱟ ᱵᱤᱨ ᱥᱩᱠᱨᱤ ᱠᱚ ᱠᱩᱞᱟᱹᱭ ᱠᱚᱫᱚ, ᱥᱩᱠᱨᱤ ᱥᱮᱸᱫᱽᱨᱟ ᱫᱚ ᱦᱚᱸ ᱟᱹᱰᱤ ᱡᱳᱨ ᱜᱮᱞᱮ ᱪᱟᱞᱟᱣ ᱠᱟᱱᱟ ᱱᱤᱭᱟᱹ ᱫᱷᱟᱣ ᱫᱚ ᱦᱟᱸᱜ ᱚᱱᱠᱟ ᱤᱭᱟᱹ ᱛᱮᱨᱚᱴᱤ ᱥᱮ ᱛᱤᱱᱟᱹᱜ ᱞᱮ ᱜᱚᱡ ᱞᱮᱫ ᱠᱚᱣᱟ ᱱᱤᱭᱟᱹ ᱵᱚᱪᱷᱚᱨ ᱫᱚ ᱦᱟᱸᱜ ᱟᱹᱨᱠᱤ ᱾
ᱟᱪᱪᱷᱟ ᱜᱚᱝᱠᱮ ᱟᱨ ᱢᱟᱱᱮ ᱟᱰᱤ ᱡᱟᱹᱥᱛᱤ ᱯᱮ ᱜᱚᱡ ᱠᱟᱜ ᱛᱟᱦᱮᱱᱟ ᱛᱚ ᱜᱚᱝᱠᱮ ᱛᱚᱵᱮ ᱜᱚᱝᱠᱮ ᱟᱯᱮ ᱥᱮᱫ ᱫᱚ ᱦᱚᱸᱜᱼᱚᱭ ᱪᱟᱯᱩ ᱡᱚᱲᱩ ᱫᱚ ᱚᱠᱟ ᱞᱮᱠᱟ ᱯᱮ ᱟᱹᱠᱷᱨᱤᱧ ᱜᱮᱭᱟ ᱤᱭᱟᱹ ᱢᱟᱱᱮ ᱟᱹᱠᱷᱨᱤᱧ ᱫᱚ ᱵᱟᱝ ᱡᱟᱦᱟᱸ ᱫᱚ ᱦᱟᱹᱴᱤᱧ ᱪᱟᱯᱩᱡᱩᱲᱩ ᱡᱟᱦᱟᱸ ᱫᱚ ᱡᱟᱦᱟᱸ ᱛᱤᱱᱟᱹᱜ ᱜᱟᱛᱮ ᱠᱚ ᱛᱟᱦᱮᱱᱟ, ᱚᱠᱚᱭ ᱛᱤᱱᱟᱹᱜ ᱠᱷᱮᱪᱟ ᱤᱫᱤ ᱠᱟᱫᱟ ᱥᱮ ᱚᱠᱚᱭ ᱛᱤᱱᱟᱹᱜ ᱡᱷᱟᱹᱞᱤ ᱤᱫᱤ ᱠᱟᱫᱟ, ᱚᱠᱟᱨᱮ ᱥᱮᱛᱟᱭ ᱦᱮᱞᱟᱣ ᱠᱟᱱᱟ ᱦᱳᱭᱥᱮ, ᱚᱠᱚᱭ ᱠᱷᱮᱪᱟ ᱠᱟᱫᱮᱭᱟ ᱚᱱᱟ ᱦᱤᱥᱟᱹᱵᱽ ᱞᱮᱠᱟᱛᱮ ᱟᱯᱮ ᱫᱚ ᱪᱩᱯᱩᱡᱩᱲᱩ ᱠᱚᱫᱚᱯᱮ ᱦᱟᱹᱴᱤᱧ ᱜᱮᱭᱟ ᱥᱮ ᱵᱟᱝ,
ᱦᱮᱸ ᱜᱚᱝᱠᱮ ᱦᱟᱹᱴᱤᱧ ᱫᱚᱞᱮ ᱦᱟᱹᱴᱤᱧ ᱜᱮᱭᱟ, ᱟᱫᱚ ᱤᱭᱟᱹ ᱥᱮᱬᱟ ᱥᱟᱹᱞ‌ ᱟᱜ ᱠᱚᱫᱚ ᱟᱞᱟᱫᱟ ᱡᱮᱢᱚᱱ ᱥᱩᱠᱨᱤᱭᱟᱜ ᱞᱤᱧ ᱞᱟᱹᱭᱫᱟ ᱯᱟᱹᱭᱞᱟᱹ, ᱛᱚ ᱟᱹᱞᱤᱧ ᱛᱤᱱᱟᱹᱜ ᱞᱤᱧ ᱵᱟᱲᱟᱭᱟ ᱦᱟᱸᱜ ᱟᱫᱚ ᱚᱱᱟ ᱥᱩᱠᱨᱤᱭᱟᱜ ᱫᱚ ᱦᱟᱸᱜ ᱟᱨᱠᱤ ᱤᱭᱟᱹ ᱡᱟᱦᱟᱸᱭ ᱯᱩᱭᱞᱩᱭ ᱠᱷᱮᱪᱟᱭᱮᱼᱟ, ᱟᱫᱚ ᱡᱟᱦᱟᱸᱭ ᱯᱩᱭᱞᱳ ᱠᱷᱮᱪᱟᱭᱮᱟ ᱛᱟᱯᱚᱨ ᱡᱟᱦᱟᱸ ᱯᱮᱭᱟ ᱠᱷᱮᱸᱪᱟ ᱛᱟᱦᱮᱸᱱᱟ ᱯᱮᱭᱟ ᱯᱩᱱᱭᱟ ᱠᱷᱮᱪᱟ ᱛᱟᱦᱮᱸᱱᱟ ᱾ ᱟᱫᱚ ᱡᱟᱦᱟᱸᱭ ᱯᱩᱭᱞᱩᱭ ᱠᱷᱮᱸᱪᱟ ᱠᱟᱫᱮᱭᱟ ᱟᱹᱨᱠᱤ ᱩᱱᱤ ᱫᱚ ᱥᱩᱠᱨᱤ ᱫᱚ ᱦᱟᱸᱜ ᱢᱤᱫᱴᱟᱝ ᱜᱮ ᱢᱤ ᱢᱤᱫᱴᱟᱝ ᱥᱩᱠᱨᱤ ᱜᱮ ᱯᱮᱭᱟ ᱠᱚ ᱵᱷᱟᱜᱮᱭᱟ ᱟᱹᱨᱠᱤ, ᱟᱫᱚ ᱢᱤᱫ ᱵᱷᱟᱜᱽ ᱫᱚ ᱦᱟᱸᱜ ᱩᱱᱤ ᱡᱟᱦᱟᱸᱭ ᱯᱩᱭᱞᱩᱭ ᱠᱷᱮᱸᱪᱟ ᱠᱟᱫᱮᱭᱟ ᱩᱱᱤ ᱠᱚ ᱮᱢᱟᱭᱟ ᱢᱤᱫ ᱵᱷᱟᱜᱽ ᱫᱚ ᱾ ᱟᱨ ᱵᱚᱦᱚᱜ ᱴᱟᱜ ᱦᱚᱸ ᱩᱱᱤ ᱜᱮᱠᱚ ᱮᱢᱟᱭᱟ ᱾ᱟᱨ ᱡᱟᱦᱟᱸ ᱵᱟᱨ ᱵᱷᱟᱜᱽ ᱛᱟᱦᱮᱸᱭᱮᱱᱟ ᱚᱱᱟ ᱵᱟᱨ ᱵᱷᱟᱜ ᱫᱚ ᱥᱮᱸᱫᱽᱨᱟ ᱠᱟᱨᱠᱟ ᱵᱚᱭᱦᱟ ᱠᱚᱠᱚ ᱦᱟᱹᱴᱤᱧᱟ ᱠᱚᱣᱟ ᱾ ᱟᱨ ᱩᱱᱤ ᱡᱟᱦᱟᱸᱭ ᱥᱩᱠᱨᱤ ᱠᱷᱮᱸᱪᱟ ᱠᱟᱫᱮᱭᱟ ᱦᱟᱸᱜ ᱯᱟᱹᱭᱞᱟᱹ ᱨᱮ, ᱟᱫᱚ ᱩᱱᱤᱜᱮ ᱦᱟᱸᱜ ᱟᱫᱚ ᱡᱟᱦᱟᱸᱭ ᱯᱚᱨᱮ ᱛᱮᱠᱚ ᱠᱷᱮᱸᱪᱟ ᱠᱟᱫᱮᱭᱟ ᱯᱮᱭᱟ ᱥᱮ ᱵᱟᱨᱭᱮ ᱠᱷᱮᱸᱪᱟ ᱟᱫᱚ ᱩᱱᱤᱜᱮ ᱩᱱᱠᱤᱱ ᱦᱟᱹᱴᱤᱧ ᱟᱹᱠᱤᱱ ᱠᱟᱱᱟ ᱦᱟᱹᱴᱤᱧ ᱟᱹᱠᱤᱱᱟ ᱟᱫᱚ ᱵᱟᱝᱠᱷᱟᱱ ᱫᱚ ᱵᱟᱝ ᱦᱟᱸᱜ ᱾ ᱟᱨ ᱱᱚᱜᱼᱚᱭ ᱞᱟᱡ ᱠᱟᱴᱟ ᱠᱚ ᱛᱟᱯᱚᱨ ᱡᱟᱦᱟᱸ ᱵᱚᱦᱚᱜ ᱠᱚ ᱚᱱᱟ ᱠᱚᱫᱚ ᱚᱠᱚᱭ ᱠᱤᱱ ᱠᱮᱫᱟᱭ ᱟᱫᱚ ᱩᱱᱤ ᱚᱲᱟᱜ ᱜᱮ ᱦᱟᱸᱜ, ᱤᱫᱤ ᱦᱩᱭᱩᱜ ᱛᱮᱠᱚ ᱦᱚᱨᱟ ᱵᱟᱲᱟᱭ ᱛᱮ ᱟᱫᱚ ᱩᱱᱤᱜᱮ ᱦᱟᱸᱜ ᱦᱟᱸᱰᱤ ᱠᱚᱠᱚ ᱩᱰᱩᱠᱟ ᱦᱟᱸᱜ, ᱟᱫᱚ ᱚᱱᱮ ᱚᱱᱠᱟ ᱡᱚᱢ ᱥᱟᱸᱜᱮ ᱦᱩᱭᱩᱜ ᱜᱮᱭᱟ ᱵᱚᱦᱚᱜ ᱠᱚᱫᱚ ᱦᱟᱸᱜ ᱾
ᱟᱪᱪᱷᱟ ᱜᱚᱝᱠᱮ ᱛᱚ ᱟᱯᱮᱥᱮᱱ ᱫᱚ ᱠᱟᱹᱴᱤᱧ ᱠᱟᱹᱴᱤᱡ ᱪᱩᱯᱩᱡᱩᱲᱩ ᱠᱚ ᱦᱚᱸ ᱠᱟᱹᱴᱤᱡ ᱵᱷᱤᱱᱟᱹ ᱜᱮᱭᱟ᱾ ᱟᱞᱮ ᱥᱮᱫ ᱫᱚ ᱜᱚᱝᱠᱮ ᱥᱩᱠᱨᱤ ᱡᱟᱦᱟᱸᱭ ᱜᱮ ᱠᱷᱮᱸᱪᱟᱭᱟᱭ ᱦᱳᱭᱥᱮ ᱟᱫᱚ ᱦᱟᱹᱴᱤᱧ ᱫᱚ ᱟᱞᱮᱥᱮᱫ ᱫᱚ ᱯᱩᱱ ᱴᱷᱮᱱ ᱠᱚ ᱦᱟᱹᱴᱤᱧᱟ ᱚᱱᱟ ᱵᱚᱦᱚᱜ ᱠᱚ ᱵᱟᱫ ᱞᱟᱦᱟᱭᱟ ᱾ ᱵᱚᱦᱚᱜ ᱫᱚ ᱵᱟᱠᱚ ᱢᱮᱥᱟᱭᱟ ᱵᱚᱦᱚᱜ ᱫᱚᱠᱚ ᱵᱟᱛᱟ ᱦᱚᱸᱜᱼᱚᱭ ᱚᱱᱟ ᱥᱩᱠᱨᱤᱭᱟᱜ ᱯᱩᱱᱭᱟ ᱯᱷᱟᱲᱤ ᱦᱮᱸᱥᱮ ᱚᱱᱟ ᱯᱩᱱᱭᱟ ᱯᱷᱟᱲᱤ ᱞᱮᱠᱟ ᱠᱚ ᱵᱷᱟᱜᱮᱭᱟ ᱯᱩᱱ ᱥᱮᱫ ᱾ ᱟᱫᱚ ᱚᱱᱟ ᱯᱩᱱ ᱵᱷᱟᱜᱽ ᱨᱮᱭᱟᱜ ᱢᱤᱫ ᱵᱷᱟᱜᱽ ᱡᱟᱦᱟᱸᱭ ᱠᱷᱮᱪᱟᱣ ᱠᱟᱫᱮ ᱮᱸ ᱩᱱᱤ ᱠᱚ ᱮᱢᱟᱭᱟ ᱟᱨ ᱡᱟᱦᱟᱸ ᱵᱚᱦᱚᱜ ᱨᱮᱭᱟᱜ ᱵᱷᱟᱜᱽ ᱫᱚ ᱚᱱᱟ ᱠᱚᱫᱚ ᱩᱱᱠᱩ ᱵᱟᱫ ᱵᱟᱠᱤ ᱠᱷᱮᱸᱪᱟᱣ ᱠᱚᱠᱚ ᱧᱟᱢᱟ ᱾
ᱟᱪᱪᱷᱟ ᱜᱚᱝᱠᱮ ᱫᱚ ᱵᱚᱦᱚᱜ ᱫᱚ ᱟᱨ ᱠᱷᱟᱹᱞᱤ ᱠᱷᱮᱪᱟ ᱦᱚᱲ ᱠᱚᱜᱮ ᱠᱚ ᱧᱟᱢᱟ ᱟᱫᱚ ᱵᱟᱹᱠᱤ ᱫᱚ ᱵᱟᱠᱚ ᱵᱟᱯᱮ ᱮᱢᱟ ᱠᱚᱜᱮ ᱛᱮ᱾
ᱟᱫᱚ ᱜᱚᱢᱠᱮ ᱚᱱᱟᱫᱚ ᱪᱮᱫᱟᱜ ᱥᱮ ᱮᱸ ᱩᱱᱤ ᱮᱠᱞᱟᱛᱮ ᱠᱷᱮᱪᱟᱣ ᱠᱟᱫᱮᱭᱟ ᱢᱟᱲᱟᱝ ᱞᱟᱯᱟᱼ ᱞᱟᱯᱚ ᱠᱟᱫᱮᱭᱟ ᱟᱨᱚ ᱵᱟᱨ ᱦᱚᱲ ᱜᱟᱱ ᱜᱮ ᱠᱷᱤᱪᱟᱣ ᱠᱟᱫᱮᱭᱟ ᱟᱫᱚ ᱩᱱᱠᱤᱱ ᱛᱚ ᱟᱨ ᱦᱚᱸᱜᱼᱚᱭ ᱩᱱᱤ ᱦᱟᱸᱜ ᱡᱟᱦᱟᱸᱭ ᱞᱟᱹᱴᱩ ᱢᱟᱲᱟᱝ ᱛᱮᱭ ᱠᱷᱮᱪᱟᱣ ᱠᱟᱫᱮ ᱩᱱᱤ ᱫᱚ ᱦᱟᱸᱜ ᱛᱚ ᱢᱟᱲᱟᱝ ᱛᱮ ᱠᱷᱮᱸᱪᱟᱣ ᱠᱮᱫᱮᱭᱟ ᱛᱟᱭᱚᱢ ᱛᱮ ᱩᱱᱠᱤᱱ ᱫᱚᱠᱤᱱ ᱠᱷᱮᱸᱪᱟᱣ ᱠᱟᱜᱼᱟ ᱟᱫᱚ ᱩᱱᱠᱤᱱ ᱫᱚ ᱚᱱᱟ ᱵᱚᱦᱚᱜ ᱜᱮ ᱟᱠᱤᱱ ᱟᱠᱤᱱ ᱞᱮᱠᱟᱛᱮ ᱠᱤᱱ ᱦᱟᱹᱴᱤᱧᱟ, ᱟᱨ ᱡᱟᱦᱟᱸ ᱫᱚ ᱢᱮᱱᱟᱜ ᱟᱠᱟᱫ ᱜᱮᱭᱟ ᱟᱫᱚ ᱚᱠᱟ ᱚᱠᱟ ᱴᱟᱭᱤᱢ ᱫᱚ ᱡᱩᱫᱤ ᱠᱤᱱ ᱞᱟᱹᱭᱟ ᱵᱟᱝ ᱦᱮᱸ ᱡᱮ ᱵᱚᱦᱚᱜ ᱫᱚ ᱵᱟᱝ ᱫᱚᱨᱠᱟᱨᱟ ᱡᱮ ᱟᱹᱞᱤᱧ ᱦᱚᱸ ᱯᱷᱟᱹᱲᱤ ᱫᱚᱨᱠᱟᱨ ᱟᱫᱚ ᱩᱱᱠᱤᱱ ᱫᱚ ᱦᱚᱸᱜ-ᱚᱝᱠᱟ ᱛᱟᱭᱚᱢ ᱫᱟᱨᱟᱢ ᱦᱚᱸᱜᱼᱚᱭ ᱢᱤᱫ ᱴᱮᱱ ᱯᱩᱱ ᱯᱷᱟᱹᱲᱤ ᱠᱚ ᱞᱟᱹᱭ ᱜᱮᱭᱟ ᱥᱮ ᱯᱩᱱ ᱡᱟᱦᱟᱸ ᱠᱚ ᱯᱷᱟᱹᱲᱤ ᱠᱮᱫᱟ ᱟᱨ ᱢᱤᱫ ᱯᱷᱟᱹᱲᱤ ᱚᱱᱟ ᱵᱟᱨ ᱴᱷᱮᱡ ᱠᱚ ᱦᱟᱹᱴᱤᱧᱟ ᱟᱨ ᱚᱱᱟ ᱢᱤᱫ ᱯᱷᱟᱹᱲᱤ ᱜᱮ ᱩᱱᱠᱤᱱ ᱵᱟᱨ ᱦᱚᱲ ᱠᱚ ᱦᱟᱹᱴᱤᱧ ᱠᱤᱱᱟ ᱡᱩᱫᱤ ᱵᱟᱨ ᱦᱚᱲ ᱠᱤᱱ ᱛᱟᱦᱮᱱᱟ ᱛᱟᱭᱚᱢ ᱛᱮ ᱠᱷᱮᱪᱟᱜ ᱟᱠᱤᱱ ᱢᱤᱫᱴᱟᱱ ᱦᱚᱲ ᱠᱚ ᱦᱟᱛᱟᱣ ᱠᱟᱭ ᱠᱮᱭᱟ ᱟᱨ ᱡᱟᱦᱟᱸᱭ ᱯᱩᱭᱞᱩᱭ ᱠᱮᱪᱟᱠᱟ ᱩᱱᱤ ᱫᱚ ᱢᱤᱫ ᱯᱷᱟᱹᱲᱤᱭ ᱧᱟᱢ ᱜᱮᱭᱟ
ᱟᱫᱚ ᱜᱚᱝᱠᱮ ᱟᱞᱮ ᱱᱚᱛᱮ ᱫᱚ ᱦᱟᱸᱜ ᱵᱚᱦᱚᱜ ᱫᱚ ᱠᱚ ᱡᱚᱢ ᱥᱟᱸᱜᱮᱭᱟ ᱟᱨ ᱠᱤ ᱥᱮᱸᱫᱽᱨᱟ ᱠᱟᱨᱠᱟ ᱟᱨᱚ ᱛᱤᱱᱟᱹᱜ ᱜᱟᱱ ᱤᱭᱟᱹ ᱠᱚ ᱦᱚᱲ ᱠᱚᱠᱚ ᱛᱟᱦᱮᱸ ᱠᱟᱱᱟ ᱵᱚᱭᱦᱟ ᱠᱚᱠᱚ ᱛᱟᱦᱮᱸ ᱠᱟᱱᱟ ᱡᱷᱚᱛᱚ ᱦᱚᱲ ᱜᱮ ᱠᱚ ᱡᱚᱢᱟ ᱦᱟᱸᱜ ᱵᱚᱦᱚᱜ ᱫᱚ ᱟᱫᱚ ᱡᱟᱦᱟᱸ ᱥᱩᱠᱨᱤ ᱫᱚ ᱦᱟᱸᱜ ᱩᱱᱤ ᱫᱚ ᱯᱮ ᱵᱷᱟᱠ ᱨᱮ ᱠᱚ ᱵᱷᱟᱠᱮᱭᱟ ᱢᱤᱫ ᱵᱷᱟᱠ ᱫᱚ ᱦᱟᱸᱜ ᱡᱟᱦᱟᱸᱭ ᱠᱮᱪᱟᱜ ᱠᱟᱫᱮᱭᱟᱭ ᱩᱱᱤ ᱠᱚ ᱮᱢᱟᱭᱟ ᱟᱨ ᱡᱟᱦᱟᱸ ᱟᱫᱚ ᱩᱱᱤ ᱡᱟᱦᱟᱸ ᱠᱚ ᱮᱢᱟ ᱫᱮᱭᱟ ᱢᱤᱫ ᱵᱷᱟᱠ ᱟᱫᱚ ᱚᱱᱟ ᱢᱤᱫ ᱵᱷᱟᱠ ᱠᱷᱚᱱ ᱜᱮ ᱦᱟᱸᱜ ᱟᱫᱚ ᱡᱟᱦᱟᱸ ᱯᱚᱨᱮ ᱛᱤᱠᱤᱱ ᱠᱮᱪᱟᱠᱟ ᱠᱮᱪᱟ ᱠᱟᱫᱮᱭᱟ ᱫᱚ ᱩᱱᱠᱤᱱᱮ ᱦᱟᱹᱴᱤᱧ ᱟᱠᱟᱫ ᱠᱤᱱᱟ ᱩᱱᱤ ᱡᱟᱦᱟᱸ ᱯᱟᱹᱭᱞᱟᱹᱭ ᱠᱮᱪᱟᱜ ᱠᱟᱫᱮᱭᱟ ᱦᱟᱸᱜ ᱟᱨ ᱵᱟᱠᱤ ᱫᱚ ᱠᱚ ᱵᱷᱟᱠ ᱛᱟᱞᱮᱭᱟ ᱚᱱᱮ ᱚᱱᱠᱟ
ᱟᱪᱪᱷᱟ ᱟᱪᱪᱷᱟ ᱟᱨ ᱜᱚᱝᱠᱮ ᱦᱚᱸᱜᱚᱱᱟ ᱟᱨᱚ ᱠᱟᱛᱷᱟ ᱫᱚ ᱠᱟᱱᱟ ᱦᱚᱸᱜᱼᱚᱭ ᱠᱩᱠᱞᱤ ᱦᱮᱸ ᱥᱮ ᱟᱨ ᱦᱚᱸᱜ-ᱚᱭ ᱡᱟᱦᱟᱸ ᱫᱚ ᱛᱚᱵᱮ ᱦᱚᱸᱜᱚᱱᱟ ᱵᱷᱟᱠ ᱢᱟᱠᱚ ᱧᱟᱢᱮᱫ ᱜᱮ ᱦᱮᱸ ᱥᱮ ᱟᱨᱚ ᱛᱚᱵᱮ ᱦᱚᱸᱜ-ᱚᱭ ᱟᱨᱚ ᱚᱱᱟ ᱵᱷᱟᱠ ᱢᱮᱱᱟᱜ ᱠᱟᱫ ᱫᱚ ᱚᱱᱟ ᱫᱚ ᱥᱮᱸᱫᱽᱨᱟ ᱠᱚᱲᱟ ᱠᱚᱣᱟᱜ ᱵᱷᱟᱠ ᱚᱱᱟ ᱥᱮᱸᱫᱽᱨᱟ ᱠᱚᱲᱟ ᱠᱚᱣᱟᱜ ᱵᱷᱟᱠ ᱫᱚ ᱛᱚᱵᱮ ᱡᱟᱦᱟᱸᱭ ᱠᱷᱮᱪᱟᱣ ᱠᱟᱫᱮ ᱩᱱᱤ ᱫᱚᱭ ᱧᱟᱢᱟ ᱥᱮ ᱵᱟᱝ?
ᱦᱮᱸ ᱜᱚᱝᱠᱮ ᱥᱮᱸᱫᱽᱨᱟ ᱠᱚᱲᱟᱣᱟᱜ ᱵᱷᱟᱠ ᱫᱚ ᱩᱱᱤ ᱠᱮᱪᱟ ᱠᱟᱫᱮᱭᱟᱭ ᱡᱟᱦᱟᱸᱭ ᱩᱱᱤ ᱫᱚ ᱵᱟᱹᱧ ᱞᱟᱹᱭ ᱫᱟᱲᱮᱜ ᱠᱟᱱᱟ ᱤᱧᱟᱹᱜ ᱟᱸᱱᱰᱟᱪ ᱛᱮ ᱡᱟ ᱦᱳᱭᱳᱜ ᱠᱟᱱᱟ ᱢᱚᱱᱮ ᱦᱳᱭᱳᱜ ᱠᱟᱱ ᱛᱤᱧᱟᱹ ᱩᱱᱤ ᱦᱚᱸᱭ ᱧᱟᱢ ᱵᱟᱹᱲᱤᱡᱟ ᱪᱮᱫ ᱪᱚ ᱦᱟᱸᱜ
ᱦᱳᱭ ᱜᱚᱝᱠᱮ ᱟᱞᱮ ᱥᱮᱱ ᱫᱚ ᱟ ᱟᱞᱮ ᱥᱮᱱ ᱫᱚ ᱱᱚᱝᱠᱟ ᱦᱚᱸ ᱠᱟᱱᱟ ᱡᱮ ᱩᱱᱤ ᱡᱟᱦᱟᱸᱭ ᱥᱮ- ᱥᱮᱸᱫᱽᱨᱟ ᱠᱚᱲᱟᱣᱟᱜ ᱵᱷᱟᱠ ᱡᱟᱦᱟᱸ ᱢᱮᱱᱟᱜ ᱠᱟᱜ-ᱟ ᱟᱞᱟᱫᱟ ᱛᱮ ᱟᱨᱚ ᱚᱱᱟ ᱢᱤᱫ ᱵᱷᱟᱠ ᱫᱚᱭ ᱧᱟᱢ ᱜᱮᱭᱟ ᱥᱮᱸᱫᱽᱨᱟ ᱠᱚᱲᱟ ᱦᱤᱥᱟᱹᱵ ᱛᱮ ᱟᱫᱚ ᱜᱚᱝᱠᱮ ᱟᱨᱚ ᱦᱚᱸᱜᱚᱝᱠᱟ ᱦᱳᱭ ᱟᱨ ᱟᱨᱚ ᱦᱚᱸᱜᱚᱝᱠᱟ ᱦᱚᱸ ᱵᱷᱟᱠ ᱢᱮᱱᱟᱜᱼᱟ ᱡᱩᱫᱤ ᱡᱟᱦᱟᱸᱭ ᱨᱮᱱ ᱥᱮᱛᱟ ᱢᱮᱱᱟᱭ ᱠᱟᱫᱮᱭᱟ ᱥᱮᱛᱟ ᱦᱚᱸᱻ ᱩᱱᱤ ᱦᱚᱸ ᱥᱮᱸᱫᱽᱨᱟ ᱠᱚᱲᱟ ᱨᱮᱜᱮᱭ ᱦᱤᱥᱟᱹᱵᱚᱜᱼᱟ ᱩᱱᱤ ᱦᱚᱸ ᱢᱤᱫ ᱵᱷᱟᱠᱮ ᱧᱟᱢᱟ ᱥᱮᱛᱟ ᱦᱚᱸ ᱡᱩᱫᱤ ᱪᱟᱞᱟᱜᱼᱟ ᱛᱚ ᱥᱮᱛᱟ ᱨᱮᱭᱟᱜ ᱵᱷᱟᱠ ᱦᱚᱸ ᱛᱟᱦᱮᱱᱟ ᱥᱮ ᱦᱚᱸᱜᱚᱝᱠᱟ ᱡᱟᱦᱟᱸᱭᱟᱜ ᱡᱷᱟᱹᱞᱤ ᱛᱟᱦᱮᱱᱟ ᱩᱱᱤᱭᱟᱜ ᱡᱷᱟᱹᱞᱤ ᱨᱮᱭᱟᱜ ᱵᱷᱟᱠ ᱦᱚᱸ ᱛᱟᱦᱮᱱ ᱜᱮᱭᱟ
ᱦᱮᱸ ᱦᱮᱸ ᱜᱚᱝᱠᱮ ᱚᱱᱟ ᱠᱚ ᱫᱚ ᱤᱭᱟᱹ ᱟᱹᱞᱤᱧ ᱦᱚᱞᱤᱧ ᱦᱤᱲᱤᱧ ᱞᱮᱫᱟ ᱟᱨ ᱥᱮᱛᱟᱣᱟᱜ ᱵᱷᱟᱠ ᱦᱚᱸ ᱛᱟᱦᱮᱱ ᱜᱮᱭᱟ ᱟᱫᱚ ᱡᱟᱦᱟᱸ ᱯᱟᱹᱥᱤ ᱵᱷᱟᱠ ᱟᱫᱚ ᱚᱱᱟ ᱫᱚ ᱦᱟᱸᱜ ᱟᱰᱤ ᱦᱚᱲ ᱛᱮᱜᱮ ᱠᱚ ᱦᱟᱛᱟᱣ ᱜᱮᱭᱟ ᱟᱨ ᱚᱫᱷᱮᱠ ᱫᱚ ᱯᱟᱨᱥᱚᱱᱟᱞ ᱵᱷᱟᱵ ᱛᱮᱠᱚ ᱦᱟᱛᱟᱣ ᱛᱟᱜᱮ ᱩᱝᱠᱩ ᱦᱚᱸ ᱵᱷᱟᱠ ᱫᱚ ᱠᱚ ᱧᱟᱢᱟ ᱦᱟᱸᱜ ᱚᱸᱰᱮ ᱫᱚ ᱟᱫᱚ ᱯᱟᱹᱥᱤ ᱨᱮ ᱡᱷᱟᱹᱞᱤ ᱞᱮᱱᱠᱷᱟᱱ ᱩᱱᱠᱩ ᱚᱱᱮ ᱚᱝᱠᱟᱜᱮ ᱦᱟᱸᱜ ᱟᱨ ᱠᱤ ᱢᱤᱫ ᱵᱷᱟᱠ ᱫᱚ ᱵᱤᱥᱤ ᱠᱚ ᱧᱟᱢᱟ ᱦᱟᱸᱜ ᱟᱨ ᱠᱤ ᱚᱱᱮ ᱡᱟᱦᱟᱸ ᱯᱤᱭᱟ ᱵᱷᱟᱠ ᱨᱮ ᱢᱤᱫ ᱵᱷᱟᱠ ᱠᱚ ᱧᱟᱢᱟ ᱯᱟᱹᱥᱤ ᱵᱷᱟᱠ ᱟᱨ ᱵᱟᱨ ᱵᱷᱟᱠ ᱫᱚ ᱥᱮᱸᱫᱨᱟ ᱠᱟᱨᱠᱟ ᱦᱚᱲ ᱦᱟᱸᱜ ᱚᱱᱮ ᱚᱱᱠᱟ ᱟᱫᱚ ᱯᱟᱹᱥᱤ ᱤᱫᱤ ᱞᱮᱠᱷᱟᱱ ᱦᱚᱸ ᱵᱟᱝ ᱜᱟᱱᱚᱜᱼᱟ ᱯᱟᱹᱥᱤ ᱦᱚᱸ ᱮᱰᱟᱣ ᱦᱳᱭᱳᱜᱼᱟ ᱦᱟᱸᱜ ᱟᱫᱚ ᱚᱱᱟ ᱮᱰᱟᱣ ᱠᱷᱟᱹᱛᱤᱨ ᱛᱮ ᱜᱮ ᱦᱚᱲ ᱠᱚᱦᱚᱸ ᱠᱚ ᱞᱟᱹᱠᱛᱤ ᱠᱟᱱ ᱜᱮᱭᱟ ᱟᱫᱚ ᱡᱟᱦᱟᱸᱭ ᱮᱰᱟᱣ ᱠᱚᱣᱟ ᱟᱫᱚ ᱯᱟᱹᱥᱤ ᱡᱟᱦᱟᱸᱭ ᱦᱟᱛᱟᱣ ᱠᱟᱫᱟ ᱩᱱᱤ ᱵᱟᱭ ᱪᱟᱞᱟᱜᱼᱟ ᱡᱩᱫᱤ ᱛᱟᱞᱦᱮ ᱯᱟᱹᱥᱤ ᱫᱚ ᱚᱠᱚᱭ ᱮᱰᱟᱣᱟ ᱦᱟᱸᱜ ᱟᱫᱚ ᱡᱩᱫᱤ ᱡᱟᱦᱟᱸᱭ ᱠᱳᱞ ᱠᱟᱫ ᱠᱚᱣᱟᱭ ᱛᱟᱞᱦᱮ ᱩᱝᱠᱩ ᱠᱚ ᱮᱰᱟᱣ ᱫᱚ ᱩᱝᱠᱩ ᱦᱚᱸ ᱵᱷᱟᱠ ᱠᱚ ᱧᱟᱢᱟ ᱦᱟᱸᱜ ᱟᱫᱚ ᱚᱸᱰᱮ ᱫᱚ
ᱟᱫᱚ ᱠᱩᱞᱟᱹᱭ ᱫᱚ ᱜᱚᱝᱠᱮ ᱛᱟᱞᱦᱮ ᱚᱠᱟ ᱞᱮᱠᱟ ᱯᱮ ᱤᱭᱟᱹ ᱠᱚᱜᱮᱭᱟ ᱦᱟᱸᱜ ᱢᱟᱫᱟᱞ ᱠᱚ ᱫᱚ ᱚᱠᱟ ᱞᱮᱠᱟ ᱯᱮ ᱮᱢᱚᱜ ᱜᱮᱭᱟ ᱛᱟᱞᱦᱮ ᱦᱟᱸᱜ
ᱦᱳᱭ ᱜᱚᱝᱠᱮ ᱠᱩᱞᱟᱹᱭ ᱫᱚ ᱦᱚᱜᱚᱭ ᱡᱟᱦᱟᱸ ᱜᱩᱰᱩᱠ ᱠᱚᱵᱚᱱ ᱥᱮᱸᱫᱽᱨᱟ ᱠᱚᱣᱟ ᱚᱝᱠᱟᱜᱮ᱾ ᱠᱩᱞᱟᱹᱭ ᱫᱚ ᱟᱞᱟᱫᱟ ᱛᱮ ᱟᱠᱟᱨ ᱛᱮᱫᱚ ᱦᱚᱜᱚᱝᱠᱟ ᱵᱟᱝ ᱵᱷᱟᱠᱚᱜ ᱜᱮᱭᱟ ᱚᱱᱟ ᱫᱚ ᱡᱚᱛᱚ ᱦᱚᱲ ᱥᱚᱢᱟᱱ ᱜᱮᱭᱟ᱾ ᱠᱩᱞᱟᱹᱭ ᱨᱩᱰᱟᱹ ᱪᱮᱢᱮᱧ ᱡᱷᱤᱠ ᱩᱱᱠᱩ ᱠᱚᱫᱚ ᱥᱚᱢᱟᱱ ᱜᱮ ᱵᱷᱟᱜᱚᱜᱼᱟ᱾ ᱦᱚᱜᱚᱭ ᱥᱩᱠᱨᱤ ᱛᱮᱫ ᱜᱮ ᱠᱟᱹᱴᱤᱡ ᱵᱷᱤᱱᱟᱹ ᱜᱮ ᱵᱷᱟᱠᱚᱜᱼᱟ᱾
ᱟᱫᱚ ᱜᱚᱝᱠᱮ ᱟᱞᱮ ᱱᱚᱛᱮ ᱫᱚ ᱦᱟᱸᱜ ᱥᱟᱨᱜᱟ ᱠᱚᱫᱚ ᱥᱚᱢᱟᱱ ᱜᱮ ᱦᱟᱸᱜ ᱟᱫᱚ ᱠᱩᱞᱟᱹᱭ ᱦᱚᱸ ᱜᱚᱝᱠᱮ ᱟᱞᱮ ᱱᱚᱛᱮ ᱫᱚ ᱟᱞᱟᱫᱟ ᱧᱚᱜ ᱜᱮᱠᱚ ᱵᱷᱟᱜᱽ ᱠᱚᱣᱟ ᱦᱟᱸᱜ ᱡᱚᱠᱷᱚᱱ ᱡᱮ ᱥᱮᱸᱫᱽᱨᱟ ᱡᱮᱢᱚᱱ ᱠᱚ ᱩᱰᱩᱠ ᱮᱱᱟ ᱟᱫᱚ ᱡᱟᱦᱟᱸᱭ ᱛᱩᱧ ᱜᱚᱡ ᱟᱠᱟᱫᱮᱭᱟ ᱠᱤᱢᱵᱟ ᱫᱟᱞ ᱜᱚᱡ ᱟᱠᱟᱫᱮᱭᱟ ᱦᱮᱸ ᱟᱨ ᱧᱮᱞ ᱢᱮ ᱡᱩᱫᱤ ᱟᱵᱤᱱᱤᱡ ᱥᱮᱛᱟᱜ ᱥᱟᱵ ᱠᱮᱫᱮᱭᱟ ᱟᱫᱚ ᱚᱸᱰᱮ ᱫᱚ ᱦᱟᱸᱜ ᱟᱹᱵᱤᱱ ᱫᱚ ᱚᱱᱮ ᱠᱩᱞᱟᱹᱭ ᱡᱟᱦᱟᱸ ᱛᱟᱭᱱᱚᱢ ᱠᱟᱴᱟ ᱢᱮᱱᱟᱜ ᱛᱟᱭᱟ ᱥᱮ ᱵᱟᱨᱭᱟ ᱯᱟᱹᱲᱤ ᱦᱟᱜ ᱫᱚ ᱚᱱᱮ ᱰᱟᱸᱰᱟ ᱴᱷᱮᱱ ᱦᱟᱸᱜ ᱠᱚ ᱜᱮᱫᱭᱟ ᱚᱱᱮ ᱢᱤᱫᱴᱟᱝ ᱡᱟᱝ ᱢᱮᱱᱟᱜ ᱛᱟᱭ ᱚᱸᱰᱮ᱾ ᱚᱸᱰᱮ ᱥᱮᱱ ᱠᱚ ᱜᱮᱫᱮᱭᱟ ᱟᱫᱚ ᱛᱟᱭᱱᱚᱢ ᱫᱷᱟᱨᱮ ᱨᱮᱱᱟᱜ ᱵᱟᱱᱟᱨ ᱠᱟᱴᱟ ᱟᱵᱤᱱᱟ ᱟᱨ ᱵᱚᱦᱚᱜ ᱫᱚ ᱟᱵᱤᱱᱟᱜ᱾ ᱟᱨ ᱤᱭᱟᱹ ᱵᱟᱠᱤ ᱦᱚᱲᱢᱚ ᱠᱚᱫᱚ ᱡᱟᱦᱟᱸ ᱟᱫᱚ ᱫᱚ ᱡᱷᱚᱛᱚ ᱦᱚᱲ ᱜᱮᱠᱚ ᱡᱚᱢ ᱥᱟᱸᱜᱮᱭᱟ ᱟᱫᱚ ᱚᱠᱚᱭ ᱠᱚ ᱜᱚᱡ ᱠᱟᱫᱮᱭᱟ ᱩᱱᱤ ᱦᱚᱸᱭ ᱡᱚᱢᱟ ᱚᱠᱚᱭ ᱠᱚ ᱥᱮᱸᱫᱽᱨᱟ ᱠᱟᱨᱠᱷᱟ ᱵᱚᱭ